ᱦᱮᱞᱳ
ᱪᱮᱫ ᱠᱟ ᱨᱚᱲ ᱵᱤᱱ ᱟᱸᱡᱚᱢᱫᱟ?
ᱟᱹᱞᱤᱧᱟᱜ ᱵᱤᱱ ᱟᱸᱡᱚᱢᱮᱫᱟ ᱥᱮ ᱵᱟᱝᱟ ᱟᱜᱮ ᱞᱟᱹᱭ ᱧᱚᱜ ᱠᱮᱭᱟ ᱵᱤᱱ?
ᱟᱸᱡᱚᱢ ᱟᱸᱡᱚᱢ ᱟᱸᱡᱚᱢ ᱫᱟᱞᱤᱧ, ᱢᱮᱱᱫᱟᱞᱤᱧ ᱟᱞᱤᱧᱟᱜ ᱨᱚᱲ ᱵᱮᱱ ᱟᱸᱡᱚᱢ ᱫᱟᱛᱚ ᱵᱟᱝ?
ᱦᱮᱸ ᱟᱸᱡᱚᱢᱚᱜ ᱠᱟᱱᱟ᱾
ᱚ ᱟᱪᱪᱷᱟ ᱛᱟᱦᱞᱮ ᱜᱚᱝᱠᱮ ᱚᱱᱛᱮ ᱦᱳᱭ ᱜᱚᱝᱠᱮ ᱫᱟᱜ
ᱡᱟᱹᱲᱤ ᱠᱚᱫᱚ ᱜᱚᱝᱠᱮ ᱫᱟᱜ ᱫᱟᱜ ᱡᱟᱹᱲᱤ ᱠᱚᱫᱚ ᱮᱠᱷᱚᱱ ᱫᱚ ᱚᱝᱠᱟ ᱢᱚᱛᱚ ᱫᱚ ᱟᱹᱣᱨᱤᱭᱟᱜ-ᱟ ᱢᱮᱱᱠᱷᱟᱱ ᱱᱚᱜ ᱚᱭ ᱦᱩᱭᱩᱜ ᱠᱟᱱᱟ ᱴᱷᱩᱠᱴᱷᱟᱠ ᱠᱟᱹᱴᱤᱡ ᱮ ᱫᱟᱜ ᱜᱚᱫ ᱮᱫ ᱟ ᱠᱟᱴᱤᱡ ᱮ ᱟᱨᱦᱚᱭ
ᱚ ᱟᱪᱪᱷᱟ ᱟᱪᱪᱷᱟ ᱛᱟᱦᱞᱮ ᱜᱚᱝᱠᱮ ᱢᱟᱛᱚᱱ ᱚ ᱟᱞᱮ ᱥᱮᱫ ᱜᱚᱝᱠᱮ ᱦᱚᱜ-ᱚᱭ ᱱᱤᱛᱳᱜ ᱚ ᱟᱪᱪᱷᱟ ᱡᱟᱦᱳᱠ ᱟᱞᱮ ᱥᱮᱫ ᱫᱚ ᱜᱚᱝᱠᱮ ᱦᱮᱜ ᱮ ᱱᱤᱛᱳᱜ ᱮ ᱫᱟᱜ ᱠᱮᱫᱟᱭ ᱟᱨᱠᱤ ᱫᱟᱜ ᱠᱟᱛᱮᱜ ᱜᱮ ᱦᱚᱜ-ᱚᱭ ᱥᱩᱲ ᱵᱟᱲᱟ ᱠᱮᱫᱟᱭ ᱫᱤᱭᱮ ᱚᱱᱟᱛᱮ ᱠᱟᱹᱴᱤᱡ ᱠᱩᱞᱦᱤ ᱥᱮᱫ ᱛᱩᱫ ᱦᱩᱭᱱᱟ ᱟᱨᱠᱤ ᱢᱟᱱᱮ ᱦᱟᱹᱠᱩ ᱠᱚ ᱠᱟᱹᱴᱤᱡ ᱧᱮᱞ ᱠᱚ ᱦᱩᱭᱩᱜ ᱞᱟᱹᱜᱤᱫ ᱟᱨᱠᱤ᱾
ᱚ ᱟᱹᱰᱤ ᱱᱟᱯᱟᱭ ᱟᱹᱰᱤ ᱟᱹᱰᱤ ᱱᱟᱯᱟᱭ ᱠᱟᱛᱷᱟ ᱟᱫᱚ ᱟᱯᱮ ᱥᱮᱫ ᱫᱚ ᱛᱤ ᱠᱚᱠᱚ ᱪᱟᱞᱟᱜ ᱜᱮᱭᱟ?
ᱠᱤᱪᱷᱩ ᱠᱤᱪᱷᱩ ᱱᱚᱛᱮ ᱦᱮᱸ ᱦᱤᱡᱩᱜ ᱜᱮᱭᱟ ᱠᱚ ᱵᱟᱝ ᱫᱚ ᱵᱟᱝ᱾
ᱟᱫᱚ ᱪᱤᱞᱤᱧ ᱧᱮᱞ ᱠᱟᱛᱷᱟ ᱵᱤᱱ ᱞᱟᱹᱭ ᱠᱮᱫᱟ ᱦᱟᱹᱛᱤ ᱧᱮᱞ ᱠᱟᱛᱷᱟ ᱞᱮᱠᱟ ᱜᱮᱞᱤᱧ ᱟᱸᱡᱚᱢ ᱧᱚᱜ ᱠᱮᱫᱟ ᱛᱚ?
ᱦᱮᱸ ᱡᱟᱭᱦᱳᱠ ᱟᱵᱮᱱ ᱚᱱᱟ ᱞᱟᱹᱭ ᱠᱮᱫᱟ ᱵᱮᱱ ᱡᱟᱭᱦᱳᱠ ᱱᱚᱣᱟᱦᱚᱸ ᱠᱚ ᱴᱷᱤᱠ ᱜᱮᱭᱟ ᱞᱤᱧ ᱞᱮᱭ ᱟᱵᱮᱱ ᱠᱟᱱᱟᱞᱤᱧ ᱦᱟᱹᱠᱩ ᱧᱮᱞ ᱠᱟᱛᱷᱟ ᱞᱤᱧ ᱢᱮᱱ ᱠᱮᱫᱟ ᱟᱨᱠᱤ ᱦᱟᱹᱛᱤ ᱧᱮᱞ ᱫᱚ ᱵᱟᱝ ᱜᱮ᱾
ᱟᱪᱪᱷᱟ
ᱦᱟᱠᱩ ᱧᱮᱞ ᱠᱚ ᱦᱳᱭᱳᱜ-ᱟ ᱟᱫᱚ ᱦᱟᱹᱛᱤ ᱠᱚᱫᱚ ᱠᱚ ᱦᱤᱡᱩᱜ ᱜᱮᱭᱟ ᱠᱚ ᱟᱨᱠᱤ ᱱᱮᱛᱟᱨ ᱡᱚᱠᱷᱟ ᱫᱚ ᱵᱟᱠᱚ ᱦᱤᱡᱩᱜ-ᱟ ᱦᱟᱸᱜ ᱢᱟᱱᱮ ᱮᱠᱴᱩ ᱢᱟᱱᱮ ᱤᱭᱟᱹᱛᱮ ᱚᱱᱟ ᱫᱚ ᱡᱚᱠᱷᱚᱱ ᱦᱟᱸᱜ ᱫᱷᱚᱨᱚᱱ ᱠᱚ ᱦᱩᱭᱩᱜ ᱜᱮᱭᱟ ᱟᱨᱠᱤ ᱫᱷᱚᱨᱚᱱ ᱨᱮ ᱵᱤᱨ ᱠᱚᱠᱚ ᱫᱷᱚᱨᱟᱣ ᱟᱜ ᱜᱮᱭᱟ ᱠᱚ ᱟᱨᱠᱤ᱾ ᱩᱱ ᱡᱚᱠᱷᱟ ᱠᱚ ᱦᱤᱡᱩᱜ ᱜᱮᱭᱟ ᱟᱨᱠᱤ ᱱᱮᱛᱟᱨ ᱫᱚ ᱵᱟᱝᱠᱚ ᱦᱤᱡᱩᱜ ᱜᱮᱭᱟ ᱠᱚ᱾
ᱦᱩᱸ ᱵᱩᱡᱷᱟᱹᱣ ᱠᱮᱜ-ᱟ ᱞᱤᱧ ᱟᱫᱚ ᱦᱟᱹᱠᱩ ᱠᱚ ᱱᱟᱦᱟᱜ ᱟᱹᱰᱤ ᱡᱳᱨ ᱜᱮ ᱟᱯᱮ ᱥᱮᱫ ᱫᱚ ᱦᱮᱱᱟᱜ ᱠᱚᱣᱟ ᱥᱮ ᱪᱮᱫ ᱞᱮᱠᱟ?
ᱦᱮᱸ ᱜᱚᱝᱠᱮ ᱟᱫᱚ ᱦᱚᱜ-ᱚᱭ ᱡᱳᱨ ᱜᱮ ᱫᱟᱜ ᱠᱮᱫᱟ ᱵᱟᱝ ᱮᱠ ᱜᱷᱚᱱᱴᱟ ᱫᱷᱚᱨᱮ ᱫᱟᱜ ᱠᱮᱫᱟ ᱟᱨᱠᱤ ᱢᱟᱱᱮ ᱟᱹᱰᱤ ᱡᱳᱨ ᱜᱮ᱾
ᱦᱮᱸ ᱟᱹᱰᱤ ᱡᱳᱨ ᱜᱮ ᱛᱟᱦᱞᱮ ᱫᱟᱜ ᱟᱠᱟᱫᱟᱭ ᱮᱠ ᱜᱷᱚᱱᱴᱟ ᱢᱟᱱᱮ ᱟᱹᱰᱤ ᱡᱳᱨ ᱜᱮ᱾
ᱟᱫᱚᱜ-ᱚᱭ ᱫᱟᱜ ᱠᱟᱛᱮᱫ ᱱᱤᱛᱳᱜ ᱫᱚ ᱦᱟᱹᱠᱩ ᱠᱚ ᱧᱮᱞ ᱵᱟᱲᱟ ᱠᱚ ᱦᱩᱭᱩᱜ ᱞᱟᱹᱜᱤᱫ᱾
ᱟᱫᱚ ᱪᱤᱞᱤ ᱦᱟᱹᱠᱩ ᱠᱚᱠᱚ ᱧᱟᱢᱚᱜ-ᱟ ᱟᱹᱵᱤᱱ ᱥᱮᱫ ᱫᱚ ᱠᱟᱹᱴᱤᱡ ᱵᱤᱱ ᱞᱟᱹᱭ ᱧᱚᱜ ᱠᱮᱭᱟ?
ᱡᱟᱦᱟᱸ ᱤᱭᱟ ᱯᱩᱴᱷᱤ ᱫᱟᱲᱠᱟᱹ ᱠᱚ ᱫᱤᱭᱮ ᱱᱩᱠᱩ ᱢᱟᱝᱨᱤ ᱠᱚᱠᱚ ᱨᱟᱠᱟᱵ ᱜᱮᱭᱟ ᱠᱚ ᱟᱨᱠᱤ ᱥᱳᱞ ᱠᱚ᱾ ᱚᱝᱠᱟᱱ ᱠᱩᱠᱩ ᱦᱟᱹᱠᱩ ᱠᱚ ᱟᱨ ᱠᱤ᱾ ᱟᱫᱚ ᱩᱝᱠᱩ ᱫᱚ ᱧᱮᱞ ᱠᱚ ᱦᱩᱭᱩᱜ ᱠᱟᱱᱟ ᱦᱟᱸᱜ ᱡᱟᱹᱯᱩᱫ ᱡᱟᱸᱯᱩᱫ ᱠᱟᱛᱮᱜ ᱦᱟᱹᱠᱩ ᱛᱮ ᱡᱚᱢ ᱠᱚ ᱦᱩᱭᱩᱜ-ᱟ᱾ ᱟᱞᱮ ᱥᱮᱫ ᱢᱟᱛᱚ ᱟᱹᱰᱤ ᱫᱤᱱ ᱫᱷᱚᱨᱮᱭ ᱫᱟᱜ ᱮᱫᱟ ᱟᱨᱠᱤ᱾ ᱟᱨ ᱡᱟᱹᱱᱤᱡ ᱠᱷᱟᱱ ᱫᱤᱱ ᱫᱚᱥ ᱜᱟᱱ ᱢᱤᱫ ᱨᱚᱠᱚᱢ ᱫᱟᱜ ᱮᱜ ᱜᱮᱭᱟᱭ᱾
ᱟᱫᱚ ᱜᱚᱝᱠᱮ ᱛᱟᱦᱚᱞᱮ ᱛᱚ ᱟᱹᱰᱤ ᱮᱸᱴᱠᱮᱴᱚᱲᱮ ᱨᱮ ᱦᱮᱱᱟᱜᱮ ᱯᱮᱭᱟ ᱫᱚᱥ ᱫᱤᱱ ᱢᱟᱱᱮ, ᱟᱫᱚ ᱟᱹᱵᱤᱱ ᱫᱚ ᱵᱟᱡᱟᱨ ᱥᱟᱭᱤᱰ ᱨᱮᱜᱮ ᱛᱟᱵᱤᱱ ᱚᱲᱟᱜ ᱠᱚ ᱥᱮ ᱪᱮᱫ ᱞᱮᱠᱟ ᱟᱛ ᱟᱴᱩᱛ ᱟᱹᱛᱩ ᱴᱚᱞᱟ ᱨᱮ?
ᱫᱚᱢᱮ ᱵᱟᱡᱟᱨ ᱥᱮᱫ ᱫᱚ ᱵᱟᱝ ᱠᱟᱱᱟ, ᱟᱞᱮ ᱠᱷᱚᱱᱟᱜ ᱫᱚ ᱵᱟᱡᱟᱨ ᱫᱚ ᱠᱟᱹᱴᱤᱡ ᱥᱟᱺᱜᱤᱧ ᱡᱚᱠᱷᱟ ᱜᱮᱭᱟ ᱟᱨᱠᱤ᱾ ᱟᱫᱚ ᱟᱫᱚ ᱟᱞᱮ ᱫᱚ ᱚᱱᱟ ᱥᱟᱦᱟᱱ ᱥᱟᱠᱟᱢ ᱠᱚᱜᱮ ᱠᱟᱹᱴᱤᱡ ᱚᱥᱩᱵᱤᱫᱷᱟ ᱛᱟᱞᱮ᱾ ᱵᱟᱝ ᱫᱚ ᱵᱟᱝ ᱟᱫᱚ ᱚᱱᱮ ᱵᱤᱨ ᱨᱮ ᱫᱟᱨᱮ ᱠᱚᱦᱚᱸ ᱢᱟᱜ ᱠᱚᱦᱚᱸ ᱠᱚ ᱵᱚᱱᱫᱚ ᱦᱟᱛᱟᱲ ᱟᱠᱟᱫ ᱞᱮᱭᱟ ᱠᱚ ᱟᱨᱠᱤ᱾ ᱢᱟᱱᱮ ᱟᱞᱮ ᱡᱟᱦᱟᱸ ᱱᱳ-ᱜᱨᱟᱢ ᱥᱚᱵᱷᱟ ᱢᱮᱱᱟᱜ ᱛᱟᱞᱮᱭᱟ ᱟᱨᱠᱤ ᱢᱟᱱᱮ ᱚᱱᱟ ᱠᱷᱚᱱᱟᱜ ᱱᱤᱛᱚᱜ ᱫᱚ ᱵᱚᱱᱫᱚ ᱢᱮᱱᱟᱜ-ᱟ ᱟᱨᱠᱤ᱾ ᱛᱟᱦᱚᱞᱮ ᱟᱫᱚ ᱦᱚᱜ-ᱱᱟ ᱠᱚ ᱡᱟᱦᱟᱸ ᱠᱚ ᱟᱨᱠᱤ ᱚᱱᱟ ᱢᱩᱨᱩᱫ ᱫᱟᱨᱮ ᱠᱚ ᱢᱮᱱᱟᱜ-ᱟ ᱟᱨᱠᱤ,
ᱦᱮᱸ᱾
ᱢᱩᱨᱩᱫ ᱫᱟᱨᱮ ᱠᱚ ᱚᱱᱟ ᱟᱨ ᱱᱚᱣᱟ ᱠᱚ ᱡᱟᱦᱟᱸ ᱪᱮᱫ ᱠᱚ ᱢᱮᱱᱟ ᱠᱚ ᱚᱱᱟ ᱯᱩᱞᱤᱥ ᱠᱟᱴᱟ ᱠᱚᱫᱚ ᱵᱮᱱ ᱟᱸᱡᱚᱢ ᱵᱟᱲᱟ ᱟᱠᱟᱫ ᱜᱮᱭᱟ ᱛᱚ?
ᱪᱮᱫ ᱵᱤᱱ ᱵᱟᱝᱞᱤᱧ ᱟᱸᱡᱚᱢ ᱟᱠᱟᱫᱟ ᱞᱟᱹᱭ ᱧᱚᱜ ᱵᱤᱱ?
ᱚ ᱦᱚᱸ ᱯᱩᱞᱤᱥ ᱠᱟᱴᱟ ᱫᱟᱨᱮ ᱠᱚ ᱟᱨᱠᱤ᱾ ᱢᱟᱱᱮ ᱚᱱᱠᱟ ᱱᱟᱜ ᱟᱪᱪᱷᱟ ᱚᱱᱠᱟ ᱱᱟᱜ᱾ ᱛᱟᱦᱞᱮ ᱡᱟᱹᱱᱩ ᱡᱟᱹᱱᱩᱢ ᱡᱟᱹᱱᱩᱢ ᱟᱨᱠᱤ ᱡᱤᱱᱤᱥ ᱠᱟᱱᱟ ᱟᱨᱠᱤ ᱚᱱᱟ ᱠᱚ ᱫᱟᱨᱮ ᱠᱚ ᱟᱨ- ᱠᱤ ᱚᱱᱟ ᱠᱚᱜᱮ ᱥᱟᱦᱟᱱ ᱵᱟᱲᱟᱭ ᱫᱟᱞᱮ ᱟᱫᱚ ᱱᱚᱜ-ᱚᱭ ᱫᱟᱜ ᱠᱮᱫᱟᱭ ᱟᱨᱠᱤ ᱟᱨ ᱮᱢᱚᱱ, ᱦᱩᱭᱱᱟ ᱢᱟᱱᱮ ᱪᱮᱫ ᱵᱮᱱ ᱢᱮᱱᱟ ᱯᱩᱨᱟᱹ ᱡᱷᱚᱛᱚ ᱜᱮ ᱞᱚᱦᱚᱫ ᱪᱟᱵᱟᱣ ᱠᱟᱫᱟ ᱟᱨᱠᱤ᱾
ᱵᱩᱡᱽ ᱫᱟᱲᱮᱭᱟᱜ ᱠᱟᱱᱟᱞᱤᱧ ᱟᱫᱚ, ᱥᱟᱦᱟᱱ ᱥᱟᱠᱟᱢ ᱠᱚ ᱮᱴᱠᱮᱴᱚᱬᱮ ᱞᱮᱱᱠᱷᱟᱱ ᱟᱹᱰᱤ ᱜᱮ ᱮᱴᱠᱮᱴᱚᱬᱮ ᱵᱩᱡᱷᱟᱹᱜ-ᱟ ᱵᱟᱝ ᱫᱚ,
ᱟᱹᱰᱤ
ᱮᱱᱛᱮ ᱨᱮᱦᱚᱸ ᱪᱮᱫ ᱡᱤᱭᱚᱱ ᱛᱚ ᱟᱫᱚ ᱠᱷᱟᱸᱰᱟᱣ ᱛᱮ ᱦᱩᱭᱩᱜ-ᱟ ᱥᱮ᱾ ᱡᱟᱦᱟᱸ ᱞᱮᱠᱟ ᱠᱟᱛᱮ ᱜᱮ ᱯᱟᱨᱚᱢ ᱫᱚ ᱦᱩᱭᱩᱜ-ᱟ᱾
ᱚᱱᱟ ᱫᱚ ᱚᱱᱟ ᱠᱚᱥᱴᱚ ᱠᱚᱥᱴᱤ ᱠᱟᱛᱤᱡ ᱪᱟᱞᱟᱜ ᱦᱩᱭᱩᱜ᱾ ᱠᱟᱱᱟ ᱟᱨ ᱟᱵᱚ ᱦᱚᱲ ᱛᱚ ᱵᱩᱡ ᱫᱟᱲᱮᱭᱟᱜ ᱠᱟᱱ ᱜᱮᱭᱟᱵᱚᱱ ᱵᱟᱨ ᱵᱮᱲᱟ ᱤᱥᱤᱱ ᱦᱩᱭᱩᱜ-ᱟ‌, ᱮᱴᱟᱜ ᱠᱚ ᱡᱮᱢᱚᱱ ᱢᱤᱫ ᱵᱮᱲᱟ ᱠᱚ ᱤᱥ- ᱥᱤᱱ ᱞᱮᱠᱟᱱ ᱟᱨ ᱜᱮᱥ ᱠᱚᱛᱚ ᱵᱟᱹᱱᱩᱜ-ᱟ ᱚᱱᱠᱟ ᱞᱮᱠᱟ ᱫᱚ᱾
ᱦᱮᱸ ᱟᱫᱚ ᱟᱵᱚ ᱫᱚ ᱜᱮᱥ ᱠᱚ ᱩᱱᱟᱹᱜ ᱫᱚ ᱚᱠᱟ ᱨᱮᱵᱚᱱ ᱧᱟᱢ ᱜᱚᱫᱟ᱾
ᱦᱮᱸ
ᱢᱟᱱᱮ ᱠᱟᱹᱣᱰᱤ ᱠᱚᱦᱚᱸ ᱛᱚ ᱞᱟᱜᱟᱜ ᱜᱮᱭᱟ ᱥᱮ ᱟᱫᱚ ᱛᱟᱹᱣ ᱨᱮᱦᱚᱸ ᱵᱤᱨ ᱠᱚ ᱢᱟᱜ ᱠᱚ ᱵᱟᱱᱟ ᱢᱟᱱᱟ ᱠᱟᱜ ᱯᱮ ᱨᱮᱦᱚᱸ ᱮᱱᱛᱮ ᱨᱮᱦᱚᱸ ᱨᱚᱦᱚᱲ ᱫᱟᱨᱮ ᱡᱟᱦᱟᱸ ᱰᱟᱹᱨ ᱠᱚ ᱚᱱᱟ ᱠᱚᱛᱚ ᱟᱹᱜᱩ ᱦᱚᱪᱚᱣᱟᱜ ᱜᱮᱭᱟ᱾
ᱟᱹᱜᱩ ᱟᱹᱜᱩ ᱫᱚᱠᱚ ᱟᱹᱜᱩ ᱦᱚᱪᱚᱣᱟᱜ ᱜᱮᱭᱟ ᱠᱚ ᱟᱫᱚ ᱚᱱᱠᱟ ᱞᱮᱠᱟ ᱫᱚ, ᱟᱫᱚ ᱧᱮᱞ ᱦᱚᱪᱚᱭ ᱢᱮᱱ ᱟᱹᱞᱤᱧᱟᱜ ᱮᱠᱞᱟ ᱢᱟᱛᱚ ᱫᱚ ᱱᱚᱣᱟ ᱫᱚ ᱥᱚᱢᱚᱥᱥᱟ ᱫᱚ ᱵᱟᱝ ᱦᱩᱭᱩᱜ ᱠᱟᱱᱟ ᱟᱹᱰᱤ ᱦᱚᱲᱟᱜ ᱜᱮᱥᱮ ᱱᱚᱝᱠᱟ ᱜᱮ᱾
ᱦᱮᱸ ᱦᱮᱸ
ᱟᱵᱮᱱ ᱦᱚᱸ ᱱᱚᱝᱠᱟ ᱜᱮ ᱪᱟᱞᱟᱜ ᱦᱩᱭᱩᱜ ᱛᱟᱵᱮᱱᱟ ᱧᱮᱞ ᱵᱟᱲᱟ ᱦᱩᱭᱩᱜ ᱛᱟᱵᱮᱱᱟ ᱟᱨᱠᱤ ᱟᱫᱚ ᱡᱩᱫᱤ, ᱛᱚ ᱢᱮᱱᱟᱜ ᱠᱷᱟᱱ ᱫᱚ ᱵᱷᱟᱹᱜᱤ ᱜᱮ ᱟᱨ ᱟᱫᱚ ᱚᱱᱠᱟ ᱜᱮ, ᱵᱟᱝ ᱧᱟᱢᱚᱜ ᱜᱮᱭᱟ ᱟᱨᱠᱤ ᱢᱟᱱᱮ ᱟᱹᱛᱩ ᱟᱹᱛᱩ ᱵᱚᱲᱚ ᱜᱮᱛᱟᱞᱮᱭᱟ ᱛᱚ ᱟᱨ ᱟᱹᱰᱤ ᱦᱚᱲ ᱚᱸᱰᱮ ᱜᱮ ᱠᱚᱭᱚᱜ ᱵᱟᱲᱟᱜ
ᱦᱮᱸ
ᱢᱟᱱᱮ ᱢᱟᱱᱮ ᱢᱟᱱᱮ ᱟᱹᱜᱩ ᱟᱹᱜᱩ ᱛᱮᱠᱚ ᱟᱹᱜᱩ- ᱟᱹᱜᱩ ᱟᱹᱜᱩ ᱛᱮᱠᱚ ᱟᱹᱜᱩ ᱪᱟᱵᱟ ᱞᱮᱠᱟ ᱟᱠᱟᱫᱟ ᱟᱨᱠᱤ᱾
ᱵᱟᱠᱷᱟᱱ
ᱦᱳᱭ ᱟᱫᱚ ᱛᱟᱦᱚᱞᱮ ᱟᱨ ᱢᱤᱫᱴᱟᱱ ᱠᱟᱛᱷᱟ ᱞᱤᱧ ᱠᱩᱞᱤ ᱧᱚᱜ ᱞᱮᱵᱤᱱ ᱜᱮ, ᱮᱸ ᱡᱮᱦᱮᱛᱩ ᱦᱚᱜ-ᱚᱭ ᱵᱤᱱ ᱞᱟᱹᱭ ᱠᱮᱫᱟ ᱵᱤᱨ ᱠᱚ ᱵᱟᱝ ᱠᱚ ᱢᱟᱜ ᱦᱚᱪᱚ ᱟᱯᱮᱭᱟ ᱚᱱᱟ ᱫᱚ ᱯᱷᱚᱨᱮᱥᱴᱟᱜ ᱤᱭᱟᱹᱛᱮ ᱥᱮ ᱟᱯᱮ ᱟᱹᱛᱩ ᱦᱚᱲᱜᱮ, ᱜᱟᱯᱟᱞ ᱢᱟᱨᱟᱣ ᱠᱟᱛᱮᱫ ᱵᱟᱵᱚᱱ ᱢᱟᱜᱟ᱾
ᱢᱟᱜ ᱫᱚᱠᱚ ᱞᱟᱦᱟᱛᱮ ᱤᱭᱟᱹ ᱛᱟᱦᱮᱸ ᱠᱟᱱᱟ ᱟᱫᱚ ᱱᱮᱛᱟᱨ ᱫᱚ ᱚᱱᱟ ᱜᱨᱟᱢ ᱥᱚᱵᱷᱟ ᱦᱩᱭ ᱟᱠᱟᱱ ᱫᱚ,
ᱦᱮᱸ
ᱚᱱᱟ ᱜᱨᱟᱢ ᱥᱚᱵᱷᱟ ᱠᱷᱚᱱᱟᱜ ᱢᱟᱱᱮ ᱟᱞᱮᱜᱮ ᱠᱚᱢᱤᱴᱤ ᱤᱭᱟᱹ ᱠᱟ ᱠᱟᱛᱮᱫ ᱟᱨᱠᱤ ᱡᱟ ᱵᱚᱩᱞᱮ ᱢᱮᱱᱟᱜ ᱞᱮᱭᱟ ᱢᱟᱱᱮ ᱟᱞᱮ ᱜᱮ ᱚᱱᱟ ᱠᱩᱢᱤᱴᱤ ᱠᱷᱚᱱᱟᱜ ᱢᱟᱜ ᱫᱚ ᱫᱚᱞᱮ ᱵᱚᱱᱫᱚ ᱟᱠᱟᱫᱟ ᱡᱮ ᱫᱟᱨᱮ ᱯᱟᱞᱟ ᱫᱚ ᱵᱟᱵᱚᱱ ᱢᱟᱜᱟ ᱱᱚᱣᱟ ᱟᱨᱠᱤ ᱵᱤᱨ ᱨᱮᱱᱟᱜ ᱫᱚ ᱟᱨᱠᱤ ᱮᱴᱟᱜ ᱠᱚᱫᱚ ᱥᱟᱦᱟᱱ ᱫᱟᱲᱮᱭᱟᱜᱼᱟ ᱠᱚ ᱴᱷᱤᱠᱟᱹᱭ ᱟᱪᱷᱮ᱾
ᱚᱱᱟ ᱦᱚᱸ ᱱᱟᱯᱟᱭ ᱠᱟᱛᱷᱟ ᱠᱟᱱ ᱜᱮᱭᱟ ᱢᱤᱫ ᱯᱚᱠᱷᱮ ᱫᱚ ᱠᱚᱥᱴᱚᱜ ᱜᱮ ᱨᱮᱦᱚᱸ ᱢᱤᱫ ᱯᱚᱠᱠᱷᱮ ᱫᱚ ᱟᱹᱰᱤ ᱱᱟᱯᱟᱭ ᱜᱮ ᱯᱮ ᱠᱟᱹᱢᱢᱤ ᱠᱟᱜᱼᱟ ᱱᱚᱣᱟ ᱫᱚ ᱟᱹᱞᱤᱧ ᱦᱚᱞᱤᱧ ᱫᱤᱥᱟᱹᱭᱮᱫᱼᱟ᱾
ᱱᱚᱸᱜᱼ ᱟᱫᱚ ᱛᱤᱥ ᱢᱟᱜ ᱜᱟᱱᱚᱜᱼᱟ ᱜᱚᱢᱠᱮ ᱟᱫᱚ ᱦᱚᱸᱜᱼᱚᱭ ᱡᱚᱠᱷᱚᱱ ᱚᱱᱟ ᱡᱳᱨᱮ ᱮ ᱦᱚᱭᱟᱭ
ᱦᱮᱸ ᱫᱟᱨᱮ ᱠᱚ ᱩᱞᱴᱟᱹᱣ ᱞᱮᱱᱠᱷᱟᱱ ᱢᱤᱫᱴᱟᱝ ᱵᱟᱨᱭᱟ ᱨᱟᱹᱯᱩᱫ ᱞᱮᱱᱠᱷᱟᱱ ᱚᱱᱟ ᱫᱚ ᱟᱹᱜᱩ ᱜᱟᱱᱚᱜ ᱜᱮᱭᱟ᱾
ᱟᱫᱚ ᱚᱱᱟ ᱦᱚᱸᱛᱚ ᱜᱚᱝᱠᱮ ᱟᱹᱰᱤ ᱥᱮᱛᱟᱜ ᱥᱮᱛᱟᱜ ᱨᱮ ᱵᱮᱨᱮᱫ ᱠᱟᱛᱮᱫ, ᱪᱟᱜ ᱦᱩᱭᱩᱜᱼᱟ ᱵᱟᱠᱷᱟᱱ ᱛᱚ ᱚᱱᱟ ᱦᱚᱸ ᱚᱱᱟ ᱦᱚᱸᱠᱚ ᱚᱱᱟ ᱦᱚᱸᱛᱚ ᱡᱟᱦᱟᱸᱭ ᱜᱮ ᱟᱹᱵᱤᱱ ᱞᱮᱠᱟ ᱟᱨᱦᱚᱸ ᱟᱹᱰᱤ ᱦᱚᱲ ᱠᱚ ᱠᱚᱭᱚᱜ ᱠᱟᱜ ᱥᱮ ᱡᱮ ᱦᱮᱸ ᱛᱮᱦᱮᱧ ᱫᱚ ᱱᱚᱸᱜᱼᱚᱭ ᱱᱚᱝᱠᱟ ᱦᱚᱭ ᱫᱟᱜ ᱠᱮᱫᱮᱜᱟᱭ ᱥᱮ ᱪᱮᱫ ᱟᱫᱚ ᱜᱟᱯᱟ ᱫᱚ ᱥᱮᱛᱟᱜ ᱨᱮ ᱥᱮᱱ ᱠᱟᱛᱮᱫ ᱫᱟᱨᱮ ᱠᱚ ᱯᱟᱸᱡᱟ ᱦᱩᱭᱩᱜᱼᱟ ᱥᱮ ᱢᱟᱜ ᱟᱹᱜᱩ ᱦᱩᱭᱩᱜᱼᱟ ᱚᱱᱠᱟᱛᱚ ᱠᱟᱹᱴᱤᱡ ᱩᱥᱟᱹᱨᱟ ᱧᱚᱜ ᱪᱟᱜ ᱦᱩᱭᱩᱜ ᱛᱟᱹᱵᱤᱱᱟ ᱛᱚᱵᱮ ᱛᱚᱵᱤᱱ ᱧᱟᱢᱟ?
ᱦᱮᱸ ᱦᱮᱸ ᱦᱮᱸ ᱟᱫᱚ ᱪᱮᱫ ᱵᱮᱱ ᱢᱮᱱᱟ, ᱚᱱᱟ ᱦᱚ ᱡᱩᱫᱤ ᱫᱟᱜ ᱫᱟᱜ ᱛᱮ ᱠᱚ ᱠᱚᱠᱚ ᱪᱟᱞᱟᱜ ᱜᱮᱭᱟ ᱟᱨᱠᱤ᱾
ᱦᱮᱸ ᱪᱟᱞᱟᱜ ᱜᱮᱭᱟ ᱠᱚ ᱟᱹᱰᱤ ᱦᱚᱲᱜᱮ ᱵᱟᱝ ᱫᱚ ᱵᱟᱝ,
ᱟᱫᱚ ᱛᱟᱦᱚᱞᱮ ᱳᱫᱽ ᱯᱩᱴᱠᱟᱹ ᱠᱚᱫᱚ ᱛᱟᱦᱚᱞᱮ ᱚᱢᱚᱱᱚᱜ ᱠᱟᱱᱟ ᱠᱚᱥᱮ ᱵᱟᱝᱟ ᱵᱤᱨ ᱠᱚᱨᱮ ᱚᱱᱟ ᱠᱚᱛ ᱚᱱᱟ ᱠᱚᱛ ᱱᱟᱦᱟᱜ ᱵᱟᱝᱠᱚ ᱢᱟᱱᱟᱣ ᱟᱹᱱᱤᱡ ᱜᱮᱭᱟ?
ᱤᱭᱟᱹ ᱫᱚ ᱪᱟᱞᱟᱣ ᱦᱩᱭ ᱞᱮᱱ ᱜᱮᱭᱟ ᱛᱮᱦᱮᱸᱱ ᱦᱚ ᱟᱨᱠᱤ᱾ ᱩᱫᱽ ᱠᱚᱫᱚ ᱵᱟᱝᱠᱚ ᱧᱟᱢ ᱞᱮᱱᱟ ᱟᱫᱚ ᱩᱱᱠᱩ ᱯᱩᱴᱠᱟᱹ ᱠᱚᱜᱮ ᱟᱹᱜᱩ ᱦᱩᱭ ᱠᱟᱱᱟ ᱱᱚᱝᱠᱟ ᱢᱤᱫ ᱡᱤᱞᱤ ᱜᱟᱱ ᱠᱚ ᱦᱩᱭᱩᱜᱼᱟ ᱠᱚ᱾ ᱟᱫᱚ ᱩᱱᱠᱩ ᱠᱚᱜᱮ ᱛᱤᱦᱤᱧ ᱫᱚ ᱞᱟᱹᱭ ᱦᱩᱭᱩᱜ ᱠᱟᱱᱟ ᱠᱟᱹᱴᱤᱡ ᱞᱮᱴᱚ ᱠᱚ ᱦᱩᱭᱩᱜᱼᱟ᱾ ᱟᱨ ᱱᱚᱛᱮ ᱦᱮᱸ ᱱᱤᱛᱳᱜ
ᱟᱫᱚ ᱟᱹᱰᱤ ᱡᱳᱨ ᱜᱮ ᱥᱤᱵᱤᱞ ᱫᱚ᱾
ᱦᱮᱸ ᱝᱚᱝᱠᱮ ᱟᱞᱮ ᱦᱚ ᱟᱹᱜᱩ ᱫᱚ ᱟᱹᱜᱩ ᱦᱩᱭᱠᱟᱱᱟ ᱵᱟᱝ ᱫᱚ ᱵᱟᱝ ᱫᱚ ᱛᱤᱦᱤᱧ ᱜᱮ ᱞᱮᱴᱛ ᱠᱚ ᱦᱩᱭᱩᱜ ᱞᱟᱹᱜᱤᱫ ᱟᱨᱠᱤ,
ᱦᱩᱸ ᱟᱨ ᱯᱩᱴᱠᱟᱹ ᱥᱚᱲᱮ ᱫᱚ ᱛᱟᱦᱚᱞᱮ ᱵᱮᱱ ᱡᱚᱢ ᱠᱟᱫ ᱜᱮᱭᱟᱸ ᱥᱮ ᱵᱟᱝᱟ?
ᱚᱱᱟ ᱠᱚ ᱡᱚᱢ ᱵᱟᱝ ᱦᱩᱭᱩ ᱠᱟᱱᱟ ᱚᱱᱟ ᱠᱚᱫᱚ ᱟᱸᱡᱚᱢ ᱛᱮᱫ ᱜᱮ ᱟᱸᱡᱚᱢ ᱦᱩᱭ
ᱯᱩᱴ ᱯᱩᱴᱠᱟᱹ ᱥᱚᱲᱮ ᱩᱫ ᱥᱚᱲᱮ ᱫᱚ ᱟᱹᱰᱤ ᱡᱳᱨ ᱜᱮ ᱥᱤᱵᱤᱞᱟ?
ᱦᱮᱸ ᱦᱮᱸ ᱚᱱᱟ ᱠᱚ ᱟᱡᱚᱢ ᱵᱟᱲᱟ ᱦᱩᱭᱠᱟᱱ ᱜᱮᱭᱟ ᱡᱚᱢ ᱠᱚᱫᱚ ᱵᱟᱝ ᱦᱩᱭ ᱟᱠᱱᱟ᱾
ᱛᱟᱦᱚᱞᱮ ᱟᱹᱵᱤᱱ ᱥᱮᱫ ᱫᱚ ᱵᱩᱨᱩ ᱠᱚᱫᱚ ᱦᱮᱱᱟᱜ ᱟᱥᱮ ᱵᱟᱝᱟ ᱜᱟᱰᱟ ᱠᱚ?
ᱦᱮᱸ?
ᱵᱩᱨᱩ ᱠᱚ ᱜᱟᱰᱟ ᱠᱚ ᱱᱟᱹᱭ ᱠᱚᱫᱚ ᱦᱮᱸᱱᱟᱜᱼᱟ ᱥᱮ ᱵᱟᱝᱟ ᱵᱤᱨ ᱫᱚ ᱦᱮᱸᱱᱟᱜᱼᱟ ᱞᱟᱹᱭ ᱠᱮᱜᱼᱟ ᱵᱤᱱ?
ᱢᱮᱱᱟᱜ ᱫᱚ ᱢᱮᱱᱟᱜ ᱜᱮᱭᱟ ᱜᱚᱢᱠᱮ ᱵᱟᱝ ᱫᱚ ᱵᱟᱝ ᱟᱫᱚ ᱟᱞᱮ ᱫᱚ ᱜᱟᱰᱟ ᱫᱚ ᱢᱮᱱᱟᱜ ᱛᱟᱞᱮᱭᱟ ᱟᱫᱚ ᱫᱚᱢᱮ ᱵᱚᱲᱚ ᱜᱟᱰᱟ ᱫᱚ ᱵᱟᱝ ᱠᱟᱱ ᱛᱟᱞᱮᱭᱟ ᱢᱟᱱᱮ ᱠᱟᱹᱴᱤᱡ ᱜᱮ ᱛᱟᱦᱚᱞᱮ ᱟᱨ ᱵᱩᱨᱩ ᱫᱚ ᱢᱮᱱᱟᱜ ᱜᱮᱛᱟᱞᱮᱭᱟ ᱚᱱᱟ ᱵᱩᱨᱩ ᱠᱚᱨᱮᱜ ᱜᱮ ᱪᱟᱞᱟᱣ ᱠᱟᱛᱮ ᱩᱫᱽ ᱠᱚᱫᱚᱞᱮ ᱦᱟᱞᱟᱝ ᱠᱚᱣᱟ ᱞᱮ ᱟᱨᱠᱤ ᱩᱫᱽ ᱠᱚ
ᱟᱪᱪᱷᱟ ᱟᱹᱰᱤ ᱱᱟᱯᱟᱭ᱾
ᱦᱮᱸ ᱟᱵᱮᱱ ᱥᱮᱫ ᱫᱚ ᱢᱮᱱᱟᱜ ᱜᱮᱭᱟ ᱥᱮ ᱵᱟᱝᱟ ᱚᱱᱟ ᱠᱚ ᱡᱤᱱᱤᱥ ᱫᱚ?
ᱦᱮᱸ ᱦᱮᱸᱱᱟᱜ ᱜᱮᱭᱟ ᱱᱚᱸᱜᱼᱚᱭ ᱦᱚᱞᱟ ᱢᱫᱮᱨᱜᱮ ᱯᱩᱴᱠᱟᱹ ᱢᱟ ᱦᱟᱞᱟᱝ ᱟᱹᱜᱩ ᱠᱟᱛᱮᱜ ᱥᱩᱲᱤ ᱠᱟ ᱛᱮᱜ ᱡᱚᱢ ᱵᱟᱲᱟ ᱦᱩᱭᱱᱟ, ᱟᱫᱚ ᱜᱟᱯᱟ ᱥᱮᱫ ᱛᱮ ᱫᱮᱠᱷᱤ ᱡᱩᱫᱤ ᱪᱟ ᱦᱩᱭᱩᱜ ᱠᱷᱟᱱ ᱛᱮᱦᱮᱧ ᱢᱟ ᱦᱚᱜᱼᱚᱭ ᱦᱟᱞᱠᱟ ᱦᱟᱞᱠᱟ ᱥᱮᱨᱢᱟ ᱡᱟᱹᱲᱤ ᱜᱚᱫ ᱠᱮᱜᱼᱟ ᱠᱟᱹᱴᱤᱡ ᱥᱮᱨᱢᱟ ᱡᱟᱹᱲᱤ ᱞᱮ ᱠᱷᱟᱱ ᱟᱹᱰᱤ ᱜᱮ ᱢᱟᱱᱮ ᱵᱷᱟᱜᱮ ᱴᱷᱤᱠ ᱠᱚ ᱦᱩᱭᱩᱜᱼᱟ ᱾
ᱦᱮᱸ ᱢᱟᱱᱮ ᱨᱟᱠᱟᱵ ᱟᱠᱚ ᱟᱨᱠᱤ ᱵᱟᱝ?
ᱦᱮᱸ ᱦᱮᱸ ᱾
ᱟᱫᱚ ᱚᱱᱟ ᱥᱟᱶᱛᱮ ᱠᱟᱹᱤᱡ ᱡᱩᱫᱤ ᱥᱤᱛᱩᱝ ᱜᱚᱜ ᱠᱟᱜᱼᱟᱭ ᱟᱨᱚ ᱵᱷᱟᱹᱜᱤᱜᱼᱟ ᱟᱨᱠᱤ ᱾
ᱟᱨᱚ ᱵᱷᱟᱜᱤᱜᱼᱟ ᱾
ᱟᱨᱚ ᱵᱷᱟᱹᱜᱤᱜᱼᱟ ᱢᱟᱱᱮ ᱩᱱᱠᱩ ᱡᱟᱦᱟᱸᱭ ᱠᱚᱠᱚ ᱢᱟᱱᱮ ᱨᱟᱠᱟᱵ ᱟᱠᱚ ᱟᱹᱰᱤ ᱛᱟᱲᱟᱛᱟᱹᱲᱤ ᱟᱨᱠᱤ ᱾
ᱟᱹᱰᱤ ᱛᱟᱲᱟ ᱛᱟᱹᱲᱤ ᱠᱚ ᱨᱟᱠᱟᱵᱼᱟ ᱚᱛ ᱠᱚ ᱯᱷᱟᱴᱟᱣ ᱠᱟᱛᱮᱫ ᱟᱹᱰᱤ ᱟᱴᱩ ᱯᱷᱟᱹᱴᱩ ᱠᱚ ᱛᱩᱫᱩᱜᱼᱟ ᱾
ᱦᱮᱸ ᱾
ᱟᱫᱚᱻ
ᱦᱮᱸ ᱞᱟᱹᱭ ᱵᱤᱱ ᱾ ᱨᱚᱦᱚᱭ ᱠᱚᱫᱚ ᱛᱤᱱᱟᱹᱜ ᱦᱮᱸ ᱨᱚᱦᱚᱭ ᱠᱚᱫᱚ ᱛᱤᱱᱟᱹᱜ ᱥᱟᱹᱜᱤᱧ ᱠᱮᱫᱟ ᱵᱮᱱ ᱟᱨᱠᱤ?
ᱨᱚᱦᱚᱭ ᱠᱟᱹᱢᱤ ᱠᱚᱢᱟ ᱦᱚᱜᱼᱚᱭ ᱛᱚᱞᱤᱧ ᱞᱟᱹᱭᱮᱫᱟ ᱜᱚᱝᱠᱮ ᱟᱫᱚ ᱥᱮᱨᱢᱟ ᱡᱟᱹᱲᱤ ᱢᱟ ᱚᱝᱠᱟ ᱢᱟ ᱵᱟᱝ ᱦᱩᱭ ᱟᱠᱟᱱ ᱾ ᱟᱫᱚ ᱡᱟᱹᱥᱛᱤ ᱧᱚᱜ ᱦᱮᱸ ᱡᱟᱹᱥᱛᱤ ᱧᱚᱜ ᱵᱟᱝ ᱦᱩᱭ ᱞᱮᱱᱠᱷᱟᱱ ᱱᱟᱦᱟᱜ ᱨᱚᱦᱚᱭ ᱠᱟᱹᱢᱤ ᱠᱚᱫᱚ ᱟᱬᱜᱩ ᱫᱚ ᱱᱟᱦᱟᱜ ᱵᱟᱭ ᱜᱟᱱᱚᱜ ᱚᱱᱟ ᱵᱟᱸᱫ ᱠᱚ ᱵᱟᱝ ᱯᱮᱨᱮᱡ ᱞᱮᱱᱠᱷᱟᱱ ᱟᱞᱮ ᱫᱚ ᱵᱟᱸᱫ ᱵᱷᱚᱨᱥᱟ ᱜᱮᱛᱟᱞᱮ ᱾ ᱵᱟᱸᱫ ᱠᱚ ᱡᱩᱫᱤ ᱢᱤᱫ ᱫᱷᱟᱣ ᱱᱟᱦᱟᱜ ᱵᱚᱨᱥᱟ ᱫᱚᱭ ᱯᱟᱨᱚᱢᱟ ᱾ ᱟᱫᱚ ᱡᱷᱟᱨᱱᱟ ᱡᱷᱟᱨᱱᱟ ᱛᱮᱜᱮ, ᱦᱮᱸ!
ᱟᱫᱚ ᱢᱮᱱᱫᱤᱧ ᱛᱟᱦᱚᱞᱮ ᱚᱱᱟ ᱫᱚ ᱵᱟᱨ ᱫᱷᱟᱣ ᱠᱟᱛᱮ ᱠᱚ ᱨᱚᱦᱚᱭ ᱜᱮᱭᱟ ᱥᱮ ᱢᱤᱫ ᱫᱷᱟᱣ ᱜᱮ?
ᱵᱟᱝᱟ ᱵᱟᱝᱟ ᱢᱤᱫ ᱫᱷᱟᱣ ᱜᱮᱞᱮ ᱨᱚᱦᱚᱭᱟ ᱟᱨ ᱥᱮᱨᱢᱟ ᱡᱟᱹᱲᱤ ᱵᱷᱚᱨᱥᱟ ᱛᱮᱜᱮᱞᱮ ᱨᱚᱦᱚᱭᱟ ᱾
ᱨᱚᱦᱚᱭ ᱠᱚᱫᱚ ᱢᱟᱱᱮᱻ ᱱᱤᱛᱚᱜ ᱜᱮ ᱡᱩᱫᱤ ᱵᱷᱟᱜᱮ ᱴᱷᱤᱠ ᱢᱟᱱᱮ ᱫᱟᱜ ᱡᱟᱹᱲᱤ ᱠᱩ ᱦᱩᱭᱩᱜᱼᱟ ᱮᱸᱲᱮᱠᱷᱟᱱ ᱫᱚ ᱢᱟᱱᱮ ᱨᱚᱦᱚᱭ ᱠᱚᱦᱚᱸ ᱵᱷᱟᱜᱤ ᱜᱮ ᱦᱩᱭᱩᱜᱼᱟ ᱟᱨ ᱵᱟᱝ ᱠᱷᱟᱱ ᱫᱚ
ᱵᱟᱠᱷᱟᱱ ᱫᱚ ᱟᱫᱚ ᱰᱤᱥᱴᱟᱵᱽ ᱜᱚᱫᱚᱜᱼᱟ ᱡᱷᱚ
ᱰᱤᱥᱴᱟᱵ ᱜᱚᱫᱚᱜᱼᱟ, ᱮᱲᱮᱠᱷᱟᱱ ᱫᱚ ᱱᱟᱢᱟᱞ ᱠᱟᱹᱢᱤ ᱥᱮᱫ ᱪᱟᱞᱟᱜ ᱦᱩᱭᱩᱜᱼᱟ ᱾
ᱦᱮᱸ ᱾ ᱟᱫᱚ ᱚᱵᱷᱟᱵ ᱞᱮᱠᱷᱟᱱᱮ ᱪᱟ ᱛᱮᱜᱮ ᱦᱩᱭᱩᱜᱼᱟ, ᱞᱟᱡ ᱡᱟᱞᱟ ᱫᱚ ᱟᱹᱰᱤ ᱡᱟᱞᱟ ᱞᱟᱡ ᱫᱚ ᱟᱨ ᱵᱟᱭ ᱵᱟᱛᱟᱣᱟ ᱾
ᱵᱟᱭ ᱵᱟᱛᱟᱣᱟ, ᱟᱫᱚ ᱜᱚᱝᱠᱮ ᱚᱱᱟ ᱱᱟᱢᱟᱞ ᱠᱟᱹᱢᱤ ᱠᱚᱫᱚ ᱱᱮᱛᱟᱨ ᱫᱚ ᱟᱯᱮ ᱥᱮᱫ ᱚᱱᱛᱮᱱ ᱠᱚᱠᱚ ᱪᱟᱞᱟᱜ ᱜᱮᱭᱟ ᱥᱮ ᱱᱮᱛᱟᱨ ᱫᱚᱠᱚ ᱦᱤᱲᱤᱧ ᱞᱮᱠᱟ ᱠᱮᱫᱟ ᱠᱚ?
ᱵᱟᱝᱟ ᱪᱟᱞᱟᱜ ᱜᱮᱭᱟ ᱠᱚ ᱢᱤᱫ ᱵᱟᱨ ᱫᱚ ᱾
ᱡᱟᱦᱟᱸᱭ ᱠᱚ ᱞᱟᱦᱟ ᱡᱚᱠᱷᱚᱡ ᱠᱚ ᱪᱟᱞᱟᱜ ᱵᱟᱲᱟ ᱛᱟᱦᱮᱱ ᱩᱱᱠᱩ ᱠᱚᱠᱚ ᱪᱟᱞᱟᱜ ᱜᱮᱭᱟ ᱥᱮ ᱪᱮᱫ ᱠᱟ?
ᱪᱟᱞᱟᱜ ᱜᱮᱭᱟ ᱠᱚ ᱦᱮᱸ ᱾
ᱟᱞᱮ ᱥᱮᱜ ᱢᱟ ᱜᱚᱝᱠᱮ ᱦᱚᱜᱼᱚᱭ ᱡᱮ ᱫᱟᱜ ᱮᱫᱟᱭ
ᱟᱫᱚ ᱱᱮᱛᱟᱨ ᱫᱚ ᱜᱚᱝᱠᱮ ᱱᱟᱢᱟᱞ ᱠᱟᱹᱢᱤ ᱠᱚᱫᱚ ᱵᱟᱹᱜᱤ ᱠᱟ ᱠᱟᱛᱮᱫ ᱵᱟᱦᱨᱮ ᱫᱤᱥᱚᱢ ᱪᱮᱱᱱᱟᱭ, ᱵᱳᱢᱵᱟᱭ, ᱦᱟᱭᱫᱨᱟᱵᱟᱫ, ᱟᱹᱰᱤ ᱨᱚᱠᱚᱢ ᱡᱟᱭᱜᱟ ᱟᱹᱰᱤ ᱨᱚ ᱠᱚᱢ ᱠᱳᱢᱯᱟᱱᱤ ᱟᱹᱰᱤ ᱨᱚᱠᱚᱢ ᱠᱟᱹᱢᱤ ᱛᱩᱫ ᱠᱟᱱᱟ ᱥᱮ ᱾
ᱦᱮᱸ, ᱟᱞᱮ ᱦᱚᱸ ᱜᱚᱝᱠᱮ ᱱᱚᱛᱮ ᱟᱞᱮ ᱱᱚᱰᱮᱱ ᱠᱚᱦᱚᱸ ᱟᱹᱰᱤᱜᱟᱱ ᱜᱮᱠᱚ ᱪᱟᱞᱟᱣᱮᱱ ᱜᱮᱭᱟ ᱠᱚ, ᱵᱟᱝ ᱫᱚ ᱵᱟᱝ ᱠᱤᱪᱷᱩ ᱫᱤᱱ ᱢᱟᱲᱟᱝ ᱠᱚ ᱪᱟᱞᱟᱣ ᱱᱟᱠᱚ ᱾ ᱛᱚ ᱟᱞᱮ ᱱᱚᱸᱰᱮ ᱨᱮᱱ ᱠᱚ ᱜᱤᱫᱽᱨᱟᱹ ᱟᱫᱚ ᱡᱟᱦᱟᱸᱭ ᱠᱚᱣᱟᱜ ᱢᱟᱱᱮ ᱠᱟᱹᱴᱤᱡ ᱢᱟᱱᱮ ᱱᱚᱝᱠᱟ ᱦᱟᱛᱟ ᱡᱟᱭᱜᱟ ᱠᱚ ᱠᱟᱹᱴᱤᱡ ᱠᱚᱢ ᱧᱚᱜ ᱜᱮᱛᱟ ᱠᱚᱣᱟ ᱟᱨᱠᱤ, ᱢᱟᱱᱮ ᱩᱝᱠᱩ ᱠᱚᱫᱚ ᱠᱚ ᱡᱷᱚᱛᱚ ᱜᱮᱠᱚ ᱪᱟᱞᱟᱣᱮᱱ ᱜᱮᱭᱟ ᱠᱚ ᱾ ᱟᱨ ᱟᱫᱚ ᱱᱤᱝᱠᱟᱹᱱ ᱦᱚᱲᱟᱜ ᱫᱚ ᱠᱟᱹᱴᱤᱡ ᱢᱟᱱᱮ ᱢᱟᱱᱮ ᱟᱞᱮ ᱦᱚᱸ ᱫᱚᱢᱮ ᱫᱚ ᱦᱟᱥᱟ ᱠᱚᱫᱚ ᱵᱟᱹᱱᱩᱜ ᱛᱟᱞᱮᱭᱟ, ᱟᱫᱚ ᱱᱚᱣᱟ ᱪᱮᱫ ᱞᱤᱧ ᱢᱮᱱᱟ ᱱᱚᱣᱟ ᱟᱨᱠᱤ ᱤᱭᱟᱹ ᱵᱷᱟᱜᱽ ᱠᱚᱛᱮ ᱨᱚᱦᱚᱭ ᱦᱩᱭᱩᱜᱼᱟ ᱟᱨ ᱞᱤᱡ ᱠᱚᱛᱮ᱾ ᱛᱟᱦᱞᱮ ᱮᱠᱷᱚᱱ ᱢᱳᱴᱟᱢᱩᱴᱤ ᱚᱱᱟ ᱠᱚᱫᱚ ᱠᱟᱴᱤᱡ ᱠᱷᱩᱵ ᱵᱷᱟᱹᱜᱤ ᱜᱮ ᱦᱩᱭᱩᱜᱼᱟ ᱟᱨᱠᱤ᱾
ᱵᱩᱡᱷᱟᱹᱜ ᱵᱩᱡᱷ-ᱮᱫ ᱜᱮᱭᱟᱞᱤᱧ ᱢᱮᱱᱠᱷᱟᱱ ᱟᱹᱞᱤᱧᱟᱜ ᱦᱚᱸ ᱮᱠᱟᱞ ᱜᱮ ᱵᱟᱹᱱᱩᱜ ᱟᱹᱱ ᱟᱹᱞᱤᱧ ᱫᱚ ᱥᱟᱹᱨᱤ ᱠᱟᱛᱷᱟ ᱜᱮᱞᱤᱧ ᱞᱟᱹᱭᱟ᱾ ᱮᱠᱟᱞ ᱜᱮ ᱟᱞᱮᱭᱟᱜ ᱫᱚ ᱵᱟᱹᱱᱩᱜᱼᱟ ᱡᱟᱦᱟᱸᱜ ᱜᱮ ᱵᱚᱱᱫᱚᱠ ᱪᱚᱱᱫᱚᱠ ᱫᱚᱦᱚ ᱦᱩᱭ ᱠᱟᱱᱟ᱾
ᱚ ᱦᱩᱸ ᱦᱩᱸ᱾ ᱟᱫᱚ ᱛᱟᱦᱞᱮ ᱚᱱᱟ ᱥᱚᱵᱽᱡᱤ ᱠᱚᱫᱚ ᱵᱮᱱ ᱨᱚᱦᱚ ᱜᱮᱭᱟ ᱥᱮ ᱵᱟᱝ? ᱛᱟᱦᱚᱞᱮ ᱤᱭᱟᱹ ᱨᱮ?
ᱵᱟᱝᱟ ᱵᱟᱝᱟ ᱥᱚᱵᱽᱡᱤ ᱠᱚᱫᱚ ᱟᱞᱮ ᱥᱮᱫ ᱫᱚ ᱵᱟᱝᱠᱚ ᱨᱚᱦᱚᱭ ᱜᱮᱭᱟ᱾
ᱟᱫᱚ ᱟᱵᱮᱱ ᱴᱷᱮᱱ ᱫᱚ ᱚᱱᱮ ᱵᱮᱱ ᱞᱟᱹᱭ ᱠᱮᱫ ᱫᱚ᱾ ᱚᱱᱮ ᱵᱮᱱ ᱞᱟᱹᱭ ᱠᱮᱫᱟ ᱢᱟᱱᱮ ᱫᱟᱜ ᱡᱟᱹᱲᱤ ᱠᱟᱹᱴᱤᱡ ᱠᱚᱢ ᱜᱮᱭᱟ ᱟᱨᱠᱤ᱾
ᱦᱮᱸ᱾ ᱫᱟᱜ ᱡᱟᱹᱲᱤ ᱠᱚᱫᱚ ᱠᱚᱢ ᱜᱮᱭᱟ ᱟᱫᱚ ᱦᱮᱸ ᱡᱟᱦᱟᱸᱜ ᱜᱮ ᱥᱟᱹᱨᱩ ᱠᱚᱠᱚ ᱨᱚᱦᱚᱭ ᱵᱟᱲᱟᱭᱟ᱾ ᱟᱨ ᱡᱚᱢ ᱞᱮᱠᱟ᱾ ᱠᱟᱜ ᱡᱟᱦᱟᱱᱟᱜ ᱠᱚ ᱨᱚᱦᱚᱭ ᱡᱚᱱᱚᱜ ᱠᱷᱟᱱ ᱚᱱᱟ ᱫᱚ ᱡᱚᱢ ᱞᱮᱠᱟ, ᱚᱲᱟᱜ ᱵᱟᱲᱜᱮ ᱨᱮᱜᱮ ᱟᱫᱚ ᱮᱴᱟᱜ ᱡᱟᱭᱜᱟ ᱠᱚᱨᱮ ᱫᱚ ᱵᱟᱹᱫᱽ ᱠᱷᱮᱛ ᱠᱚᱨᱮᱫ ᱫᱚ ᱱᱟᱦᱟᱜ ᱵᱟᱝᱟ᱾
ᱜᱚᱝᱠᱮ ᱚᱱᱮ ᱡᱟᱦᱟᱸ ᱥᱟᱹᱨᱩ᱾ ᱚᱱᱟ ᱥᱟᱹᱨᱩ ᱰᱟᱹᱱᱴᱤᱡᱽ ᱠᱚ ᱟᱨ ᱚᱱᱟ ᱥᱟᱠᱟᱢ ᱠᱚᱫᱚᱯᱮ ᱡᱚᱢ ᱵᱟᱲᱟᱭ ᱜᱮᱭᱟ ᱥᱮ ᱵᱟᱝᱟ ᱛᱟᱦᱚᱞᱮ?
ᱵᱟᱝᱟ ᱜᱚᱝᱠᱮ ᱧᱮᱞ ᱵᱟᱲᱟ ᱠᱟᱜ ᱠᱚᱜᱮᱭᱟᱞᱤᱧ ᱛᱤᱠᱤ ᱠᱟᱛᱮᱫ ᱚᱠᱟᱞᱮᱠᱟ ᱪᱚ ᱱᱟᱱᱟᱜ ᱠᱚ ᱩᱛᱩᱭᱟ ᱢᱮᱱᱠᱷᱟᱱ ᱟᱹᱞᱤᱧ ᱫᱚ ᱵᱟᱝᱞᱤᱧ ᱡᱚᱢ ᱵᱟᱲᱟ ᱟᱠᱟᱫ ᱜᱮᱭᱟ᱾
ᱛᱷᱚ ᱜᱚᱝᱠᱮ ᱚᱱᱟ ᱥᱟᱹᱨᱩ ᱰᱟᱱᱴᱤᱡ ᱠᱚᱫᱚ ᱵᱟᱵᱮᱱ ᱡᱚᱢ ᱵᱟᱲᱟ ᱟᱠᱟᱫᱟ ᱵᱟᱝᱻ
ᱵᱟᱝᱟ ᱵᱟᱝᱟ᱾
ᱚᱱᱟ ᱠᱚᱫᱚ ᱜᱚᱝᱠᱮ ᱟᱹᱰᱤ ᱢᱚᱸᱡᱽ ᱵᱩᱡᱷᱟᱹᱜᱼᱟ᱾
ᱵᱟᱝᱟ ᱜᱚᱝᱠᱮ ᱟᱹᱞᱤᱧ ᱫᱚ ᱚ ᱢᱟᱱᱮ ᱚᱱᱟ ᱫᱚ ᱪᱮᱫ ᱞᱮᱠᱟ ᱠᱟᱛᱮᱜ ᱠᱚ ᱩᱛᱩ ᱡᱚᱢᱟ ᱠᱟᱹᱴᱤᱡ ᱥᱚᱢᱚᱭ ᱛᱟᱦᱮᱸ ᱞᱮᱱ ᱠᱷᱟᱱ ᱱᱟᱦᱟᱜ ᱵᱤᱱ ᱞᱟᱹᱭ ᱧᱚᱜ ᱠᱮᱭᱟ ᱢᱮᱱᱠᱷᱟᱱ ᱥᱚᱢᱚᱭ ᱦᱚᱸᱛᱚ ᱢᱟᱱᱮ ᱪᱟᱵᱟ ᱦᱮᱡ ᱮᱱᱟ᱾
ᱚ ᱟᱫᱚ ᱟᱹᱞᱤᱧ ᱦᱚᱸ ᱜᱚᱞᱯᱚ ᱦᱚᱸ ᱟᱹᱰᱤ ᱛᱟᱭᱚᱢ ᱛᱮᱞᱤᱧ ᱞᱟᱹᱭ ᱠᱮᱫᱟ᱾ ᱟᱫᱚ ᱡᱟᱭᱦᱳᱠ ᱡᱩᱫᱤ ᱚᱱᱠᱟ ᱟᱨᱚ ᱵᱮᱱ ᱛᱟᱦᱮᱱ ᱠᱷᱟᱱ ᱫᱚ ᱞᱟᱹᱭ ᱵᱮᱱ ᱦᱟᱸᱜ ᱮ᱾ ᱥᱮ ᱪᱮᱫ ᱟᱹᱞᱤᱧ ᱟᱨᱚ ᱞᱟᱹᱭ ᱟᱵᱮᱱᱟᱞᱤᱧ ᱦᱟᱸᱜ ᱚᱠᱟᱞᱮ ᱞᱮᱠᱟ ᱵᱟᱨᱮᱛᱮ ᱱᱚᱣᱟ ᱠᱚ ᱦᱩᱭᱩᱜ ᱦᱮᱸ?
ᱛᱟᱦᱮᱱ ᱜᱮᱭᱟᱞᱤᱧ ᱮᱠᱷᱚᱱ ᱛᱟᱦᱮᱸ ᱦᱟᱛᱟᱲᱚᱜ ᱜᱮᱭᱟᱞᱤᱧ᱾
ᱟᱞᱤᱧ ᱩᱱ ᱫᱚ ᱞᱟᱹᱭ ᱟᱵᱮᱱᱟᱞᱤᱧ ᱦᱟᱸᱜ᱾ ᱟᱞᱮ ᱛᱮᱱᱟᱜ ᱢᱤᱫ ᱵᱟᱨ ᱡᱚᱠᱷᱚᱱᱟ ᱫᱚᱠᱟᱱ ᱢᱮᱱᱟᱜ ᱱᱚᱝᱠᱟᱱᱟᱜ ᱠᱤᱪᱷᱩ ᱩᱛᱩ ᱠᱚ ᱤᱭᱩᱱᱤᱠ ᱩᱛᱩ ᱠᱚ ᱠᱟᱨ ᱠᱤ ᱚᱱᱟ ᱫᱚ ᱜᱚᱝᱠᱮ ᱪᱮᱫ ᱵᱮᱱ ᱢᱮᱱᱟ ᱟᱹᱰᱤ ᱢᱚᱡᱽ ᱡᱩᱫᱤ ᱟᱵᱮᱱ ᱢᱤᱫ ᱫᱷᱟᱣ ᱵᱮᱱ ᱧᱮᱞᱟᱵᱮᱱ᱾ ᱩᱛᱩ ᱠᱟᱛᱮᱫ ᱦᱚᱭᱛᱚ ᱯᱨᱚᱛᱷᱚᱢ ᱫᱚ ᱟᱸᱡᱚᱢ ᱛᱮ ᱚᱠᱟ ᱛᱮᱵᱮᱱ ᱵᱩᱡᱷᱟᱹᱣ ᱮᱫᱟ᱾ ᱠᱤᱱᱛᱩ ᱩᱛᱩ ᱞᱮᱠᱷᱟᱱ ᱜᱮᱵᱮᱱ ᱟᱫᱚ ᱢᱟᱱᱮ ᱟᱵᱮᱱ ᱵᱟᱨ ᱵᱟᱨ ᱜᱮ ᱡᱚᱢ ᱵᱩᱡᱷᱟᱹᱣ ᱵᱮᱱᱟ ᱟᱨᱠᱤ᱾
ᱡᱚᱢ ᱵᱩᱡᱷᱟᱹᱣ ᱟᱱᱤᱡ-ᱟ ᱦᱮᱸ ᱚᱱᱠᱟᱱ ᱡᱤᱱᱤᱥ ᱠᱚ ᱦᱮᱱᱟᱜ ᱜᱮᱭᱟ ᱵᱟᱝ ᱫᱚ ᱵᱟᱝᱟ ᱟᱫᱚ
ᱟᱱᱟ ᱦᱟᱴ ᱵᱟᱡᱟᱨ ᱨᱮ ᱟᱵᱚ ᱫᱤᱥᱚᱢ ᱨᱮ ᱚᱱᱟ ᱪᱟᱣᱢᱤᱱ ᱠᱚᱫᱚ ᱟᱵᱚ ᱤᱭᱟᱹ ᱨᱮᱱᱟᱜ ᱫᱚ ᱵᱟᱝ ᱠᱟᱱᱟ ᱥᱮ᱾
ᱮᱦᱮᱸᱜ ᱮᱦᱮᱸᱜ ᱵᱟᱝᱟ᱾
ᱟᱨ ᱡᱚᱠᱷᱚᱱ ᱯᱨᱚᱛᱚᱢ ᱡᱩᱫᱤᱢ ᱡᱚᱢ ᱦᱩᱭᱩᱜᱼᱟ ᱦᱟᱦᱮᱱ ᱫᱚ ᱚᱠᱟᱞᱮᱠᱟ ᱠᱟᱹᱴᱤᱡ ᱢᱤᱫᱴᱮᱱ ᱚᱨᱚᱪᱤ ᱵᱷᱟᱵᱽ ᱛᱟᱦᱮᱱ ᱛᱟᱦᱮᱸ ᱥᱮ᱾ ᱟᱨ ᱧᱮᱞ ᱵᱮᱱ ᱥᱮ ᱡᱚᱢ ᱡᱚᱢᱛᱮ ᱛᱟ ᱫᱚ ᱱᱤᱛᱚᱜ ᱫᱚ ᱚᱱᱟ ᱫᱚ ᱦᱮᱣᱟ ᱦᱩᱭᱱᱟ᱾
ᱟᱪᱪᱷᱟ ᱜᱚᱝᱠᱮ ᱟᱫᱚ ᱴᱟᱭᱤᱢ ᱦᱚᱸ ᱚᱠᱟ ᱦᱚ